ᱦᱮᱸ ᱜᱚᱝᱠᱮᱟ ᱱᱟ
ᱦᱮᱸ ᱟᱸᱡᱚᱢᱚᱜ ᱠᱟᱱᱟ᱾
ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱠᱮᱣ ᱵᱟᱝ ᱱᱚᱜᱼᱚᱭ ᱫᱟᱠᱟ ᱠᱚ ᱤᱥᱤᱱ ᱦᱩᱭᱩᱜ ᱠᱟᱱᱟ᱾ ᱟᱹᱵᱤᱱ ᱫᱚ ᱪᱮᱫ ᱵᱤᱱ ᱪᱤᱠᱟᱹᱭᱮᱫᱟ?
ᱦᱩᱸ ᱟᱹᱞᱤᱧ ᱡᱚᱢ ᱵᱟᱲᱟ ᱠᱟᱛᱮᱫ ᱱᱚᱜᱚᱭ ᱠᱟᱹᱴᱤᱡ ᱫᱩᱲᱩᱵ ᱵᱟᱲᱟ ᱦᱩᱭ ᱟᱠᱟᱱᱟ ᱠᱟᱹᱴᱤᱡ ᱜᱚᱞᱯᱷᱚ ᱵᱟᱲᱟ ᱦᱩᱭᱩᱜ ᱠᱟᱱᱟ ᱾
ᱛᱟᱦᱚᱞᱮ ᱠᱷᱟᱱ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱵᱤᱱᱟ?
ᱦᱮᱸ ᱱᱤᱭᱟᱹ ᱦᱟ. ᱵᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ᱾ ᱟᱹᱵᱤᱱ ᱜᱮ ᱪᱮᱫᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ
ᱦᱮᱸ ᱱᱟᱯᱟᱭ ᱫᱚ ᱛᱟᱦᱮᱸ ᱫᱚ ᱫᱚᱨᱠᱟᱨ ᱜᱮ ᱱᱤᱦᱟᱹᱛᱤ ᱜᱮ
ᱦᱚᱭ ᱟᱨ ᱜᱚᱝᱠᱮ ᱛᱟᱦᱚᱞᱮ ᱟᱹᱵᱤᱱ ᱫᱚ ᱚᱠᱟ ᱫᱤᱥᱚᱢ
ᱟᱹᱞᱤᱧ ᱫᱚ ᱵᱮᱝᱜᱚᱞ ᱫᱤᱥᱚᱢ ᱨᱮᱱ ᱠᱟᱱᱟᱞᱤᱧ, ᱟᱨ ᱟᱹᱵᱤᱱ ᱫᱚ?
ᱟᱹᱞᱤᱧ ᱦᱚᱸ ᱵᱮᱝᱜᱚᱞ ᱫᱤᱥᱚᱢ ᱨᱮᱱ ᱠᱟᱱ ᱜᱮᱭᱟᱞᱤᱧ ᱟᱨ ᱟᱹᱞᱤᱧ ᱫᱚ ᱵᱤᱨ ᱤᱫᱥᱚᱢ ᱞᱟᱹᱭ ᱜᱟᱱᱚᱜᱼᱟ ᱢᱤᱫ ᱥᱮᱫ ᱠᱷᱚᱱ ᱫᱚ ᱟᱨ ᱟᱹᱵᱤᱱ ᱫᱚ?
ᱟᱹᱞᱤᱧ ᱦᱚᱸ ᱚᱱᱠᱟ ᱜᱮᱞᱤᱧ ᱯᱟᱲᱟᱜᱼᱟ
ᱚ ᱛᱟᱦᱚᱞᱮ ᱜᱚᱝᱠᱮ ᱠᱟᱹᱢᱤ ᱠᱚᱫᱚ ᱪᱮᱫ ᱠᱚ ᱠᱟᱹᱢᱤ ᱦᱩᱭᱩᱜ ᱜᱮᱭᱟ ᱚᱲᱟᱜ ᱨᱮᱫᱚ
ᱚᱲᱟᱜ ᱨᱮᱫᱚ ᱦᱚᱸᱜ-ᱚᱭ ᱮᱭ ᱡᱮᱢᱚᱱ ᱤᱭᱟᱹ ᱠᱚ ᱢᱮᱱᱟᱜᱼᱟ ᱪᱮᱫ ᱠᱚ ᱞᱟᱹᱭᱟ ᱟᱱᱟᱡ ᱥᱚᱵᱽᱡᱤ ᱠᱚᱜᱮᱞᱤᱧ ᱪᱟᱥ ᱵᱟᱲᱟᱭ ᱜᱮᱭᱟ
ᱦᱚᱭ ᱟᱫᱚ ᱛᱟᱦᱞᱮ ᱟᱹᱞᱤᱧ ᱦᱚᱸ ᱚᱱᱠᱟᱜ ᱜᱮ ᱦᱟᱸᱜ ᱠᱷᱟᱱ ᱠᱟᱹᱢᱤ ᱠᱚᱫᱚ ᱦᱟᱸᱜ ᱠᱷᱟᱱ ᱵᱟᱹᱱᱩᱜᱼᱟ ᱚᱱᱠᱟ ᱫᱚ ᱟᱹᱞᱤᱧ ᱫᱚ ᱠᱷᱟᱱ ᱢᱟ ᱢᱮᱨᱚᱢ ᱠᱚᱞᱤᱧ ᱪᱟᱥ ᱠᱚᱜᱮᱭᱟ ᱛᱚ ᱟᱫᱚ ᱢᱮᱨᱚᱢ ᱠᱚᱜᱮ ᱟᱫᱚ ᱪᱟᱥ ᱵᱟᱲᱟᱭ ᱦᱩᱭᱩᱜ ᱜᱮᱭᱟ ᱢᱮᱨᱚᱢ ᱠᱚᱦᱚᱸ
ᱦᱮᱸ ᱛᱚ ᱱᱤᱦᱟᱹᱛᱤ ᱜᱮ ᱫᱚᱨᱠᱟᱨ ᱜᱮ
ᱦᱮᱸ ᱡᱟᱦᱟᱱᱟᱜ ᱠᱚᱜ ᱠᱷᱟᱱ ᱪᱤᱠᱟᱹᱭ ᱦᱩᱭᱩᱜ ᱟ ᱥᱮ ᱫᱤᱱ ᱫᱚ ᱠᱷᱟᱱ ᱛᱟᱦᱮᱸ ᱫᱚ ᱵᱟᱝ
ᱦᱮᱸ ᱦᱮᱸ ᱮᱠᱫᱚᱢ ᱮᱠᱫᱚᱢ ᱟᱨ ᱱᱮᱛᱟᱨ ᱫᱚ ᱢᱟᱱᱮ ᱯᱟᱲᱦᱟᱣ ᱥᱟᱶᱛᱮ ᱱᱩᱠᱩ ᱠᱚᱦᱚᱸ ᱰᱟᱹᱝᱨᱤ ᱢᱮᱨᱚᱢ ᱠᱚ ᱟᱹᱥᱩᱞ ᱫᱚ ᱫᱚᱨᱠᱟᱨ ᱜᱮ
ᱦᱮᱸ ᱛᱟᱦᱚᱞᱮ ᱜᱚᱝᱠᱮ ᱢᱮᱨᱚᱢ ᱠᱚ ᱢᱮᱱᱟᱜ ᱠᱚ ᱛᱟᱵᱤᱱᱟ ᱥᱮ ᱵᱟᱝ ᱟᱵᱤᱱ ᱨᱤᱱ ᱫᱚ
ᱦᱮ ᱢᱮᱨᱚᱢ ᱫᱚ ᱱᱤᱛ ᱦᱟᱹᱵᱤᱡ ᱫᱚ ᱟᱠᱷᱨᱤᱧ ᱪᱟᱵᱟ ᱠᱟᱫ ᱠᱚᱣᱟᱞᱮ ᱱᱤᱛᱚᱜ ᱫᱚ ᱦᱟᱯᱮ ᱟᱹᱨᱤᱞᱮ ᱦᱟᱛᱟᱣ ᱠᱚᱣᱟ ᱦᱟᱛᱟᱣᱟ ᱞᱮ ᱢᱮᱱ ᱮᱫᱟ ᱟᱨ ᱱᱤᱛᱚᱜ ᱟᱠᱷᱨᱤᱧ ᱦᱚᱸᱠᱚ ᱵᱚᱱᱫᱚ ᱠᱮᱫᱟ
ᱟᱨ ᱟᱹᱞᱤᱧ ᱦᱚᱸ ᱦᱚᱜᱼᱚᱭ ᱦᱟᱸᱜ ᱠᱷᱟᱱ ᱢᱮᱨᱚᱢ ᱫᱚᱞᱤᱧ ᱢᱮᱱᱟᱜ ᱠᱚᱛᱟᱞᱤᱧᱟ ᱟᱹᱞᱤᱧ ᱨᱮᱱ ᱫᱚ ᱦᱟᱸᱜ ᱠᱷᱟᱱ ᱞᱟᱦᱟ ᱠᱷᱚᱱᱜᱮ ᱟᱹᱰᱤ ᱞᱟᱦᱟ ᱠᱷᱚᱱᱜᱮ ᱢᱮᱨᱚᱢ ᱠᱚᱫᱚᱞᱤᱧ ᱫᱚᱦᱚ ᱠᱟᱫ ᱠᱚ ᱛᱟᱦᱮᱸᱫ ᱫᱚᱢᱮ ᱟᱹᱰᱤ ᱡᱟᱹᱥᱛᱤ ᱜᱮ ᱢᱮᱱᱟᱜ ᱠᱚᱣᱟ ᱟᱹᱞᱤᱧ ᱴᱷᱮᱱ ᱫᱚ ᱦᱟᱸᱜ ᱠᱷᱟᱱ ᱢᱮᱨᱚᱢ ᱠᱚᱫᱚ
ᱟᱪᱪᱷᱟ ᱟᱪᱪᱷᱟ ᱦᱮᱸ ᱛᱚ
ᱟᱨ ᱜᱚᱝᱠᱮ ᱛᱟᱦᱚᱞᱮ ᱟᱹᱵᱤᱱ ᱫᱚ ᱦᱟᱸᱜ ᱠᱷᱟᱱ ᱢᱮᱨᱚᱢ ᱠᱚᱫᱚ ᱚᱠᱟ ᱠᱚᱨᱮᱜ ᱵᱤᱱ ᱟᱹᱛᱤᱧ ᱠᱚ ᱛᱟᱦᱮᱫ ᱟᱹᱛᱤᱧ ᱫᱚ
ᱦᱮᱸ ᱚᱲᱟᱜ ᱨᱮᱜᱮ ᱢᱟᱱᱮ ᱞᱤᱧ ᱟᱹᱥᱩᱞ ᱠᱟᱜ ᱠᱚᱣᱟ ᱢᱟᱱᱮ ᱢᱤᱫ ᱜᱚᱲᱟ ᱢᱤᱫ ᱫᱷᱟᱣ ᱠᱚ ᱛᱟᱦᱮᱸ ᱠᱟᱱᱟ ᱛᱟᱦᱚᱞᱮ ᱩᱱᱠᱩ ᱞᱤᱧ ᱟᱹᱠᱷᱨᱤᱧ ᱪᱟᱵᱟ ᱠᱮᱜ ᱠᱚᱣᱟ ᱟᱫᱚ ᱦᱟᱛᱟᱣ ᱞᱤᱧ ᱢᱮᱱᱮᱫ ᱛᱟᱦᱮᱜ-ᱟ ᱟᱫᱚ ᱦᱚᱜᱼᱚᱭ ᱦᱟᱯᱮ ᱥᱩᱢᱟᱹᱭ ᱜᱮ ᱠᱟᱹᱴᱤᱡ ᱵᱟᱞᱤᱧ ᱪᱟᱯ ᱫᱟ
ᱚ ᱚ ᱛᱟᱦᱞᱮ ᱦᱟᱸᱜ ᱠᱷᱟᱱ ᱦᱮᱸ ᱚᱱᱟ ᱦᱚᱸ ᱠᱟᱛᱷᱟ ᱠᱟᱱ ᱜᱮᱭᱟ ᱟᱨ ᱪᱤᱞᱤ ᱠᱚ ᱠᱷᱟᱱ ᱢᱮᱱᱟᱜ ᱠᱚᱣᱟ ᱛᱟᱦᱞᱮ ᱚᱲᱟᱜ ᱠᱚᱨᱮᱜ ᱫᱚ ᱦᱮᱛᱳᱝ ᱫᱚ
ᱦᱮᱛᱳᱜ ᱫᱚ ᱢᱮᱨᱚᱢ ᱫᱚᱠᱚ ᱪᱟᱵᱟ ᱦᱟᱛᱟᱲ ᱠᱟᱱᱟ ᱛᱚ ᱥᱩᱠᱨᱤ ᱞᱤᱧ ᱟᱹᱥᱩᱞ ᱠᱟᱜ ᱠᱚᱣᱟ
ᱚ ᱥᱩᱠᱨᱤ ᱵᱤᱱ ᱫᱚᱦᱚ ᱠᱟᱜ ᱠᱚᱣᱟ ᱛᱟᱦᱞᱮ ᱛᱤᱱᱟᱹᱜ ᱜᱟᱱ ᱥᱩᱠᱨᱤ ᱢᱮᱱᱟᱜ ᱠᱚ ᱛᱟᱵᱤᱱᱟ
ᱦᱩᱸ ᱦᱳᱭᱳᱜ ᱟᱠᱚ ᱵᱟᱨᱜᱮᱞ ᱜᱚᱴᱟᱝ ᱜᱟᱱ ᱠᱚ ᱦᱳᱭᱳᱜ ᱟᱠᱚ ᱦᱤᱛᱳᱜ ᱦᱟᱹᱵᱤᱡ ᱫᱚ
ᱚ ᱛᱟᱦᱞᱮ ᱟᱹᱰᱤ ᱡᱟᱹᱥᱛᱤ ᱜᱮᱵᱤᱱ ᱪᱟᱥ ᱠᱟᱫ ᱠᱚᱣᱟ ᱵᱟᱝ
ᱦᱮᱸ ᱦᱤᱛᱳᱜ ᱫᱚ ᱡᱟᱹᱥᱛᱤ ᱜᱮ ᱡᱟᱹᱥᱛᱤ ᱫᱚ ᱡᱟᱹᱥᱛᱤ ᱜᱤᱵᱤᱱ ᱪᱟᱥ ᱠᱟᱜ ᱠᱚᱣᱟ?
ᱚ ᱛᱟᱦᱞᱮ ᱦᱟᱸᱜ ᱠᱷᱟᱱ ᱡᱚᱢ ᱠᱚᱫᱚ ᱟᱹᱰᱤ ᱟᱭᱢᱟ ᱜᱮᱛᱚ ᱟᱹᱰᱤ ᱡᱟᱹᱥᱛᱤ ᱜᱮᱛᱚ ᱮᱢ ᱦᱩᱭᱩᱜ ᱛᱟᱵᱤᱱᱟ ᱛᱚ ᱢᱟᱱᱮ ᱵᱟᱨᱜᱮᱞ ᱠᱚᱴᱟᱱ ᱢᱟᱱᱮ ᱛᱚ ᱟᱹᱰᱤ ᱡᱟᱹᱥᱛᱤ ᱜᱮ ᱠᱷᱟᱱ ᱥᱩᱠᱨᱤ
ᱦᱮᱸ ᱡᱚᱢ ᱦᱚᱸ ᱮᱢ ᱫᱚ ᱱᱤᱦᱟᱹᱛ ᱜᱮ ᱫᱚᱨᱠᱟᱨ ᱾ ᱡᱟᱦᱟᱸ ᱠᱚ ᱡᱚᱢ ᱫᱟᱲᱮᱭᱟᱜ ᱠᱟᱱᱟ ᱱᱩᱠᱩ ᱥᱩᱠᱨᱤ ᱪᱮᱫ ᱵᱤᱱ ᱞᱟᱹᱭᱟ ᱡᱚᱢ ᱡᱚᱢ ᱛᱮ ᱮᱢᱦᱚᱸ ᱞᱟᱸᱜᱟ ᱜᱮᱞᱤᱧ ᱵᱩᱡᱷᱟᱹᱣ ᱜᱚᱫ ᱠᱮᱫᱟ
ᱦᱮᱸ ᱟᱫᱚ ᱦᱟᱸᱜ ᱠᱷᱟᱱ ᱡᱚᱢ ᱮᱢᱟ ᱠᱚ ᱠᱷᱟᱱ ᱫᱚ ᱦᱟᱸᱜ ᱠᱷᱟᱱ ᱟᱫᱚ ᱚᱱᱠᱟ ᱜᱮᱠᱚ ᱦᱟᱨᱟᱜ ᱟᱥᱮ ᱚᱱᱠᱟ ᱜᱮᱠᱚ ᱫᱟᱢᱚᱜ ᱛᱟᱵᱤᱱᱟ ᱟᱫᱚ ᱠᱚᱫᱚ ᱠᱷᱟᱱ ᱚᱱᱟ ᱫᱚ ᱪᱟᱵᱟ ᱜᱚᱫᱚᱜ ᱛᱟᱹᱵᱮᱱᱟ ᱦᱟᱸᱜ ᱠᱷᱟᱱ
ᱦᱮᱸ ᱦᱮᱸ ᱦᱮᱸ ᱱᱤᱛᱚᱜ ᱞᱤᱧ ᱢᱚᱱᱮᱭ ᱫᱟ ᱡᱮ ᱱᱩᱠᱩ ᱥᱩᱠᱨᱤ ᱟᱫᱚ ᱥᱩᱠᱨᱤ ᱫᱚ ᱪᱟᱥ ᱟᱥᱩᱞ ᱫᱚᱞᱤᱧ ᱵᱟᱹᱜᱤᱭᱟ ᱫᱚᱢᱮ ᱡᱚᱢ ᱫᱟᱲᱮᱭᱟᱜ ᱠᱟᱱᱟ ᱠᱚ ᱟᱨ ᱫᱤᱱᱴᱤ ᱨᱮ ᱯᱮ ᱯᱳᱱ ᱫᱷᱟᱣ ᱠᱚ ᱡᱚᱢ ᱫᱟ ᱾
ᱦᱮᱸ ᱠᱟᱱ ᱥᱩᱠᱨᱤ ᱫᱚ ᱦᱟᱸᱜ ᱠᱷᱟᱱ ᱟᱹᱰᱤ ᱡᱳᱨ ᱠᱚ ᱡᱚᱢᱟ ᱾ ᱟᱹᱰᱤ ᱡᱳᱨ ᱠᱚ ᱡᱚᱢ ᱜᱮᱭᱟ ᱛᱚ ᱟᱨ ᱱᱩᱠᱩ ᱟᱨ ᱟᱹᱵᱤᱱ ᱵᱤᱱ ᱞᱮ ᱞᱮᱭᱟ ᱟᱹᱵᱤᱱ ᱞᱤᱧ ᱞᱮ ᱟᱵᱤᱱᱟ ᱥᱩᱠᱨᱤ ᱫᱚ ᱦᱟᱸᱜ ᱠᱷᱟᱱ ᱵᱤᱱ ᱟᱥᱩᱞ ᱠᱟᱫ ᱠᱚᱠᱷᱟᱱ ᱟᱵᱤᱱ ᱫᱚ ᱡᱟᱦᱟᱸ ᱦᱟᱜ ᱠᱷᱟᱱ ᱦᱳᱥᱴᱮᱞ ᱠᱚ ᱵᱟᱹᱱᱩᱜᱼᱟ ᱟᱵᱤᱱ ᱱᱚᱱᱛᱮ ᱨᱮ ᱟᱯᱮ ᱚᱱᱛᱮ ᱵᱟᱡᱟᱨ ᱠᱚᱨᱮ?
ᱵᱟᱝ ᱟᱞᱮ ᱥᱮᱫ ᱫᱚ ᱥᱩᱨ ᱥᱩᱯᱩᱨ ᱨᱮᱫᱚ ᱵᱟᱹᱱᱩᱜ ᱜᱮᱭᱟ ᱠᱟᱹᱴᱤᱡ ᱥᱟᱺᱜᱤᱧ ᱧᱚᱜ ᱜᱮᱭᱟ ᱾
ᱚ ᱵᱟᱝᱠᱷᱟᱱ ᱫᱚ ᱦᱟᱸᱜ ᱠᱷᱟᱱ ᱜᱚᱢᱠᱮ ᱡᱟᱦᱟᱸ ᱫᱚ ᱦᱳᱥᱴᱮᱞ ᱦᱳᱥᱴᱮᱞ ᱛᱟᱦᱮᱱ ᱜᱮᱭᱟ ᱚᱸᱰᱮ ᱦᱟᱸᱜ ᱠᱷᱟᱱ ᱡᱟᱦᱟᱸ ᱥᱟᱠᱲᱤ ᱠᱚ ᱜᱤᱰᱤ ᱜᱮᱭᱟ ᱚᱸᱰᱮ ᱜᱮ ᱦᱟᱸᱜ ᱠᱷᱟᱱ ᱵᱤᱱ ᱧᱮᱞᱟ ᱟᱹᱰᱤ ᱟᱭᱢᱟ ᱜᱟᱱ ᱜᱮ ᱚᱸᱰᱮ ᱫᱟᱠᱟ ᱠᱚ ᱜᱤᱲᱤ ᱠᱟᱜ ᱜᱮᱭᱟ ᱚᱸᱰᱮ ᱠᱷᱚᱱ ᱵᱤᱱ ᱟᱹᱜᱩ ᱫᱟᱲᱮᱭᱟᱜᱼᱟ ᱾ ᱚᱱᱟ ᱥᱩᱠᱨᱤ ᱞᱟᱹᱜᱤᱫ ᱡᱚᱢ ᱫᱚ᱾
ᱦᱮᱸ ᱟᱫᱚ ᱥᱟᱜᱤᱧ ᱜᱮᱭᱟ ᱥᱮ ᱟᱫᱚ ᱟᱹᱜᱩ ᱠᱚ ᱠᱟᱹᱴᱤᱡ ᱠᱟᱹᱴᱤᱡ ᱟᱫᱚ ᱥᱟᱹᱝᱜᱤᱧ ᱜᱮᱭᱟ ᱠᱟᱹᱴᱤᱡ ᱞᱟᱸᱜᱟ ᱜᱮ ᱵᱩᱡᱷᱟᱹᱜᱼᱟ ᱩᱱ ᱥᱟᱹᱜᱤᱧ ᱠᱷᱚᱱᱟᱢ ᱟᱹᱜᱩᱭᱟ ᱾ ᱛᱟᱦᱚᱞᱮ ᱫᱷᱮᱨ ᱜᱮ ᱥᱟᱺᱜᱤᱧᱟ ᱥᱮ ᱢᱟᱱᱮ ᱯᱨᱟᱭ ᱵᱟᱨ ᱯᱮ ᱜᱷᱚᱱᱴᱟ ᱜᱟᱱ ᱪᱟᱞᱟᱣ ᱛᱮ ᱥᱩᱢᱟᱹᱭ ᱦᱟᱛᱟᱣᱟᱭ ᱾ ᱛᱟᱦᱞᱮ ᱪᱟᱞᱟᱣ ᱛᱮ ᱡᱩᱫᱤ ᱵᱟᱨ ᱯᱮ ᱜᱷᱚᱱᱴᱟ ᱥᱩᱢᱟᱹᱭ ᱦᱟᱛᱟᱣᱟᱭ ᱛᱟᱦᱞᱮ ᱦᱤᱡᱩᱜ ᱟᱨᱦᱚᱸ ᱩᱱᱟᱹᱜ ᱛᱟᱦᱮ ᱰᱤᱨᱤ ᱜᱚᱫᱚᱜ ᱟᱥᱮ
ᱦᱮᱸ ᱟᱹᱰᱤ ᱡᱳᱨ ᱜᱮ ᱫᱤᱨᱤ ᱜᱚᱫᱚᱜᱼᱟ ᱦᱟᱸᱜ ᱠᱷᱟᱱ ᱟᱨᱦᱚᱸ ᱟᱹᱞᱤᱧ ᱞᱤᱧ ᱧᱮᱞ ᱠᱟᱜ ᱠᱚᱜᱮᱭᱟ ᱛᱚ ᱚᱱᱟ ᱟᱞᱮ ᱡᱟᱦᱟᱸ ᱵᱟᱡᱟᱨ ᱨᱮ ᱦᱳᱥᱴᱮᱞ ᱢᱮᱱᱟᱜ ᱜᱮᱭᱟ ᱚᱸᱰᱮ ᱠᱷᱚᱱ ᱡᱟᱦᱟᱸᱭ ᱠᱚ ᱥᱩᱠᱨᱤ ᱠᱚ ᱪᱟᱥ ᱠᱟᱠᱚ ᱜᱮᱭᱟ ᱩᱱᱠᱩ ᱫᱚ ᱚᱸᱰᱮ ᱠᱷᱚᱱ ᱜᱮ ᱡᱚᱢᱟᱜ ᱫᱚᱠᱚ ᱟᱹᱜᱩ ᱤᱫᱤ ᱜᱮᱭᱟ ᱚᱸᱰᱮ- ᱚᱸᱰᱮ ᱫᱚ ᱦᱟᱸᱜ ᱠᱷᱟᱱ ᱯᱚᱭᱥᱟ ᱠᱚᱫᱚ ᱵᱟᱝ ᱞᱟᱜᱟᱜᱼᱟ ᱥᱮ ᱚᱸᱰᱮ ᱫᱚ ᱡᱟᱦᱟᱸ ᱫᱚ ᱯᱷᱨᱤ ᱛᱮᱜᱮ ᱵᱤᱱ ᱤᱫᱤ ᱫᱟᱲᱮᱭᱟᱜᱼᱟ ᱫᱟᱠᱟ ᱠᱚᱫᱚ ᱾
ᱦᱮᱸ ᱮᱠᱫᱚᱢ ᱟᱨ ᱚᱱᱟ ᱵᱟᱥᱠᱮ ᱫᱟᱠᱟ ᱠᱚᱫᱚ ᱪᱮᱫ ᱠᱚ ᱪᱤᱠᱟᱹᱭᱟ ᱵᱮᱠᱟᱨ ᱪᱮᱫᱟᱜ ᱠᱚ ᱜᱤᱲᱤᱭᱟ ᱦᱮᱸ ᱥᱮ ᱵᱟᱝ?
ᱦᱮᱸ ᱟᱫᱚ ᱚᱠᱟ ᱨᱮᱠᱚ ᱜᱤᱰᱤᱭᱟ ᱩᱱᱠᱩ ᱫᱚ ᱟᱹᱛᱷᱟᱹᱨᱤ ᱛᱚ ᱦᱟᱜ ᱠᱷᱟᱱ ᱵᱟᱠᱚ ᱜᱤᱰᱤᱭᱟ ᱥᱮ ᱟᱫᱚᱞᱤᱧ ᱧᱮᱞ ᱟᱠᱟᱫᱟ ᱦᱟᱸᱜ ᱠᱷᱟᱱ ᱚᱸᱰᱮ ᱫᱚ ᱰᱨᱟᱢ ᱠᱚ ᱫᱚᱦᱚ ᱠᱟᱜᱼᱟ ᱟᱫᱚ ᱚᱸᱰᱮ ᱜᱮ ᱜᱤᱫᱽᱨᱟᱹ ᱠᱚᱫᱚ ᱥᱟᱹᱠᱲᱤ ᱠᱚ ᱜᱤᱰᱤ ᱜᱮᱭᱟ ᱾ ᱥᱟᱶᱛᱮ ᱡᱟᱦᱟᱸ ᱵᱟᱥᱠᱮ ᱫᱟᱠᱟ ᱠᱚ ᱛᱟᱦᱮᱱ ᱜᱮᱭᱟ ᱚᱱᱟ ᱠᱚᱦᱚᱸ ᱚᱸᱰᱮ ᱠᱚ ᱜᱤᱰᱤ ᱠᱟᱜ ᱜᱮᱭᱟ ᱚᱸᱰᱮ ᱠᱷᱚᱱ ᱟᱫᱚ ᱡᱟᱦᱟᱸᱭ- ᱥᱩᱠᱨᱤ ᱠᱚ ᱟᱹᱥᱩᱞ ᱠᱚ - ᱜᱮᱭᱟ ᱟᱫᱚ ᱩᱱᱠᱩ ᱫᱚ ᱚᱸᱰᱮ ᱠᱷᱚᱱ ᱜᱮ ᱚᱱᱟ ᱟᱹᱜᱩᱭᱟᱠᱚ ᱟᱨ ᱥᱩᱠᱨᱤ ᱠᱚ ᱮᱢᱟ ᱠᱚᱜᱮᱭᱟ᱾
ᱦᱮᱸ ᱚᱱᱠᱟ ᱜᱮ ᱵᱟᱠᱷᱟᱱ ᱫᱚ ᱟᱹᱛᱷᱚᱲᱟᱜ ᱜᱤᱰᱤ ᱞᱮᱠᱷᱟᱱ ᱫᱚ ᱟᱨᱚ ᱟᱨ ᱥᱮᱭᱟ ᱯᱚᱪᱟᱜᱼᱟ ᱛᱤᱡᱩ ᱠᱚᱠᱚ ᱦᱩᱭᱩᱜᱼᱟᱠᱚ ᱥᱮ ᱚᱱᱟ ᱠᱚᱨᱮ ᱫᱚ ᱟᱹᱛᱷᱟᱹᱣᱲᱤ ᱭᱟᱹᱜ ᱫᱚ ᱜᱤᱰᱤ ᱫᱚ ᱵᱟᱝ ᱫᱚᱨ- ᱠᱟᱨ ᱜᱮ ᱥᱮ᱾
ᱦᱮᱸ ᱟᱨ ᱛᱟᱦᱚᱞᱮ ᱪᱮᱫ ᱠᱚ ᱡᱚᱢ ᱵᱤᱱ ᱮᱢᱟ ᱠᱚᱜᱮᱭᱟ ᱥᱩᱠᱨᱤ ᱫᱚ?
ᱦᱸ ᱥᱩᱠᱨᱤᱞᱤᱧ ᱮᱢᱟ ᱠᱚᱜᱮᱭᱟ ᱮᱱᱛᱮ ᱞᱩᱵᱩᱜ ᱟᱴᱟ ᱫᱟᱠᱟ ᱢᱮᱥᱟᱢᱤᱥᱤ ᱟᱨ ᱮᱠᱮᱱ ᱞᱩᱵᱩᱜ ᱪᱮᱫ ᱮᱢ ᱮᱢᱟ ᱠᱚᱣᱟ ᱥᱩᱠᱨᱤ ᱡᱚᱢ ᱦᱚᱸ ᱵᱟᱠᱚ ᱡᱚᱢᱟ ᱟᱨ ᱢᱚᱴᱟ ᱦᱚᱸ ᱵᱟᱠᱚ ᱢᱚᱴᱟᱼᱟ ᱮᱠᱮᱱ ᱞᱩᱵᱩᱜ ᱫᱚ ᱮᱠᱮᱱ ᱞᱩᱵᱩᱜ ᱫᱚ ᱪᱟᱜᱟᱭ ᱪᱟᱜᱟᱭ ᱥᱮ
ᱦᱮᱸ ᱮᱠᱷᱮᱱ ᱞᱩᱵᱩᱜ ᱮᱢ ᱦᱚᱸ ᱵᱟᱝ ᱴᱷᱤᱠᱟ ᱟᱹᱵᱤᱱ ᱫᱚ ᱥᱟᱶᱛᱮ ᱠᱟᱹᱴᱤᱡ ᱫᱟᱜ ᱛᱮᱫ ᱥᱟᱶᱛᱮ ᱫᱟᱠᱟ ᱟᱨᱦᱚᱸ ᱟᱭᱢᱟ ᱜᱟᱱ ᱡᱤᱱᱤᱥ ᱮᱢᱟ ᱜᱟᱱᱚᱜᱼᱟ ᱟᱹᱵᱤᱱ- ᱥᱟᱹᱨᱩ ᱵᱤᱱ ᱧᱮᱞ ᱟᱠᱟᱫᱟ ᱥᱟᱹᱨᱩ ᱚᱱᱟ ᱡᱟᱦᱟᱸ ᱫᱚ ᱜᱟᱰᱟ ᱠᱚᱨᱮᱱᱟᱜ ᱥᱟᱹᱨᱩ
ᱦᱮᱸ ᱧᱮᱞ ᱫᱚᱞᱤᱧ ᱧᱮᱞ ᱵᱟᱲᱟ ᱟᱠᱟᱫ ᱜᱮᱭᱟ
ᱦᱮᱸ ᱚᱱᱟ ᱮᱢᱟ ᱠᱚᱵᱤᱱ ᱥᱮ ᱟᱹᱵᱤᱱ ᱚᱱᱟ ᱚᱱᱟ ᱠᱚᱦᱚᱸ ᱡᱚᱢ ᱞᱮᱠᱷᱟᱱ ᱦᱟᱜ ᱠᱷᱟᱱ ᱟᱹᱰᱤ ᱡᱳᱨ- ᱢᱚᱴᱟᱼᱟ ᱚᱱᱟ ᱜᱮᱫ ᱟᱹᱜᱩᱭ ᱵᱮᱱ ᱚᱱᱟ ᱥᱟᱹᱨᱩ ᱰᱟᱱᱴᱤᱡ ᱠᱚ
ᱟᱪᱪᱷᱟ ᱟᱪᱪᱷᱟ ᱵᱷᱟᱜᱤ ᱵᱤᱱ ᱞᱟᱹᱭᱟᱫ ᱞᱤᱧᱟ ᱞᱟᱦᱟ ᱛᱮᱫᱚ ᱵᱟᱲᱟᱭ- ᱵᱟᱝ ᱛᱟᱦᱮᱸ ᱠᱟᱱᱟ ᱟᱨ ᱜᱟᱰᱟ ᱫᱷᱟᱨᱮ ᱫᱷᱟᱨᱮ ᱢᱮᱱᱟᱜ ᱫᱚ ᱢᱮᱱᱟᱜᱼᱟ ᱟᱫᱚ ᱵᱟᱹᱞᱤᱧ ᱵᱟᱰᱟᱭᱟ ᱡᱮ ᱱᱚᱣᱟ ᱡᱚᱢ- ᱠᱚᱛᱮᱠᱚ ᱢᱚᱴᱟᱼᱟ ᱛᱟᱦᱚᱞᱮ ᱟᱹᱜᱩ ᱠᱟᱛᱮᱫ ᱞᱤᱧ ᱮᱢᱟ ᱠᱚᱣᱟ
ᱦᱮᱸ ᱚᱱᱟ ᱦᱟᱸᱜ ᱠᱷᱟᱱ ᱚᱱᱟ ᱡᱚᱢ ᱫᱚ ᱦᱟᱸᱜ ᱠᱷᱟᱱ ᱩᱱᱠᱩ ᱫᱚ ᱟᱹᱰᱤ ᱡᱳᱨ ᱜᱮ ᱦᱚᱲᱢᱚ ᱞᱟᱜᱟᱣ ᱟᱠᱚ ᱜᱮᱭᱟ ᱩᱱᱠᱩ ᱫᱚ ᱟᱹᱵᱤᱱ ᱫᱚ ᱦᱟᱸᱜ ᱠᱷᱟᱱ ᱚᱱᱟ ᱫᱚ ᱞᱩᱵᱩᱜ ᱥᱟᱶᱛᱮ ᱟᱨᱦᱚᱸ ᱠᱟᱹᱴᱤᱡ ᱦᱟᱞᱠᱟ ᱧᱚᱜ ᱫᱟᱠᱟ ᱵᱤᱱ ᱦᱮᱰᱮᱡ ᱢᱮᱥᱟᱣᱠᱚ ᱠᱷᱟᱱ ᱜᱮ ᱚᱱᱟ ᱫᱚ ᱦᱟᱜ ᱠᱷᱟᱱ ᱟᱹᱰᱤ ᱡᱳᱨ ᱠᱚ ᱠᱩᱥᱤᱭᱟᱜ ᱜᱮᱭᱟ ᱚᱱᱟ ᱫᱚ ᱡᱚᱢ- ᱫᱚ ᱟᱹᱞᱤᱧ ᱞᱤᱧ ᱧᱮᱞ ᱠᱟᱫ ᱠᱚ ᱜᱮᱭᱟ ᱡᱟᱦᱟᱸᱭ ᱱᱚᱰᱮ ᱟᱞᱮ ᱥᱮᱫ ᱠᱷᱚᱱ ᱱᱛᱮ- ᱟᱹᱥᱩᱞ ᱠᱚᱜᱮᱭᱟᱠᱚ ᱥᱩᱠᱨᱤ ᱠᱚ ᱩᱱᱠᱩ ᱠᱚ ᱚᱱᱟ ᱠᱚ ᱜᱮᱫ ᱟᱹᱜᱩᱭ ᱜᱮᱭᱟ ᱟᱨ ᱚᱸᱰᱮ ᱠᱚ ᱮᱢᱟ ᱠᱚᱜᱮᱭᱟ᱾
ᱚ ᱟᱪᱪᱷᱟ ᱟᱪᱪᱷᱟ ᱟᱪᱪᱷᱟ ᱦᱮᱸᱛᱚ
ᱟᱨ ᱛᱟᱦᱚᱞᱮ ᱜᱚᱝᱠᱮ ᱛᱤᱱᱵᱟᱨ ᱡᱚᱢ ᱠᱚᱫᱚ ᱵᱤᱱ ᱮᱢᱟ ᱠᱚᱜᱮᱭᱟ
ᱦᱮᱸ ᱡᱚᱢ ᱫᱚ ᱮᱢ ᱫᱚᱞᱤᱧ ᱮᱢ ᱵᱟᱲᱟ ᱠᱚᱜᱮᱭᱟ ᱢᱟᱱᱮ ᱯᱮ ᱫᱷᱟᱣ ᱚᱠᱟ ᱫᱤᱱ ᱫᱚ ᱟᱨ ᱚᱠᱟ ᱫᱤᱱ ᱫᱚ ᱯᱩᱱ ᱫᱷᱟᱣ
ᱟᱨ ᱛᱟᱦᱚᱞᱮ ᱛᱤᱥ ᱠᱚᱛᱮ ᱵᱤᱱ ᱟᱠᱷᱨᱤᱧ ᱵᱤᱱ ᱢᱚᱱᱮᱭᱮᱫᱟ ᱟᱹᱵᱤᱱ ᱫᱚᱵᱤᱱ ᱟᱠᱷᱨᱤᱧ ᱠᱚᱣᱟ
ᱦᱮᱸ ᱦᱩᱭ ᱱᱟᱠᱚ ᱵᱟᱨ ᱯᱮ ᱵᱚᱪᱷᱚᱨ ᱠᱚ ᱦᱩᱭ ᱜᱚᱫ ᱱᱟᱠᱚ ᱛᱟᱦᱞᱮ ᱱᱤᱭᱟᱹ ᱫᱷᱟᱣ ᱫᱚ ᱟᱠᱷᱨᱤᱧ ᱫᱚᱞᱤᱧ ᱢᱚᱱᱮᱭᱮᱫᱟ ᱡᱮ ᱱᱤᱭᱟᱹ ᱫᱷᱟᱣ ᱞᱤᱧ ᱟᱠᱷᱨᱤᱧ ᱠᱚᱣᱟ ᱵᱷᱟᱜᱤ ᱫᱟᱢ ᱞᱤᱧ ᱧᱟᱢ ᱞᱮᱠᱷᱟᱱ
ᱚ ᱛᱟᱦᱚᱞᱮ ᱜᱚᱝᱠᱮ ᱟᱹᱵᱤᱱ ᱫᱚ ᱚᱠᱟ ᱨᱮᱵᱤᱱ ᱟᱹᱷᱨᱤᱧ ᱠᱚᱜᱮᱭᱟ ᱟᱹᱵᱤᱱ ᱫᱚ ᱡᱟᱦᱟᱸ ᱫᱚ ᱚᱱᱮ ᱜᱟᱹᱲᱤ ᱠᱚᱛᱮ ᱠᱚ ᱤᱫᱤ ᱠᱚᱜᱮᱭᱟ ᱚᱸᱰᱮ ᱵᱤᱱ ᱟᱠᱷᱨᱤᱧ ᱠᱚᱜᱮᱭᱟ ᱥᱮ ᱟᱹᱵᱤᱱ ᱫᱚ ᱱᱤᱡᱮᱛᱮ ᱢᱤᱫᱴᱟᱝ ᱢᱤᱫᱴᱟᱝ ᱦᱟᱴ ᱠᱚᱨᱮ ᱵᱮᱱ ᱤᱫᱤᱠᱣᱭᱟ
ᱦᱮᱸ ᱜᱟᱹᱰᱤ ᱛᱮᱦᱚᱸ ᱯᱟᱹᱭᱠᱟᱹᱨᱤ ᱠᱚ ᱡᱩᱫᱤ ᱠᱚ ᱦᱤᱡᱩᱜᱼᱟ ᱛᱟᱦᱚᱞᱮ ᱡᱩᱫᱤ ᱵᱷᱟᱹᱜᱮ- ᱯᱚᱭᱥᱟ ᱠᱚ ᱮᱢᱚᱜᱼᱟ ᱛᱟᱦᱚᱞᱮ ᱯᱟᱹᱭᱠᱟᱹᱨᱤ ᱴᱷᱮᱱᱞᱤᱧ ᱟᱠᱷᱨᱤᱧ ᱠᱚᱜᱮᱭᱟ ᱟᱨ- ᱟᱨ ᱯᱚᱨᱚᱵ ᱠᱚᱨᱮ ᱞᱤᱧ ᱜᱚᱡ ᱵᱟᱲᱟ ᱠᱚᱜᱮᱭᱟ ᱟᱨ ᱜᱚᱡ ᱠᱟᱛᱮᱫ ᱡᱤᱞ ᱞᱤᱧ ᱟᱠᱷᱨᱤᱧ ᱛᱟᱠᱚ ᱜᱮᱭᱟ ᱾
ᱚ ᱟᱹᱵᱤᱱ ᱫᱚ ᱮᱠᱷᱟᱱ ᱛᱟᱦᱚᱞᱮ ᱪᱮᱫ ᱞᱮᱠᱟ ᱨᱮ ᱦᱟᱸᱜ ᱠᱷᱟᱱ ᱵᱟᱹᱲᱛᱤ ᱞᱟᱵᱷ ᱦᱩᱭᱩᱜ ᱜᱮᱭᱟ? ᱠᱟᱹᱴᱤᱡ ᱞᱟᱹᱭ ᱵᱤᱱ ᱥᱮ ᱱᱚᱣᱟ ᱯᱚᱨᱚᱵᱽ ᱠᱚᱨᱮ ᱟᱠᱷᱨᱤᱧ ᱦᱟᱸᱜ ᱠᱷᱟᱱ ᱜᱚᱡ ᱠᱟᱛᱮ ᱟᱠᱷᱨᱤᱧ ᱥᱮ ᱦᱟᱸᱜ ᱠᱷᱟᱱ ᱜᱚᱴᱟ ᱛᱟᱞ ᱛᱮ ᱡᱟᱦᱟᱸ ᱫᱚ ᱟᱹᱵᱤᱱ ᱫᱚ ᱯᱟᱹᱭᱠᱟᱹᱨ ᱨᱮ ᱴᱷᱮᱱ ᱵᱤᱱ ᱟᱠᱷᱨᱤᱧ ᱠᱚᱜᱮᱭᱟ ᱾
ᱦᱩ ᱜᱚᱡ ᱠᱟᱛᱮᱫ ᱜᱮ ᱵᱷᱟᱜᱤ ᱞᱟᱵᱷ ᱫᱚ ᱢᱮᱱᱟᱜᱼᱟ, ᱯᱟᱹᱭᱠᱟᱹᱨ ᱴᱷᱮᱱ ᱫᱚ ᱟᱫᱚ ᱵᱟᱢ ᱵᱩᱡ ᱫᱟᱲᱮᱭᱟᱜᱼᱟ ᱜᱚᱴᱟ ᱛᱮ ᱡᱩᱫᱤ ᱟᱹᱠᱷᱨᱤᱧᱟᱭ ᱛᱤᱱᱟᱹᱜ ᱮ ᱡᱤᱞ ᱛᱤᱧᱟᱭ ᱦᱮᱸ ᱥᱮ ᱵᱟᱝ ᱟᱨ ᱜᱚᱡ ᱠᱟᱛᱮᱫ ᱠᱷᱟᱱ ᱡᱤᱞ ᱮᱢ ᱳᱡᱚᱱ ᱠᱟᱛᱮᱢ ᱮᱢᱟ ᱠᱚᱣᱟ ᱚᱱᱟ ᱛᱮᱜᱮ ᱜᱚᱡ ᱠᱟᱛᱮ ᱛᱮᱜᱮ ᱵᱮᱥᱤ ᱫᱚ ᱞᱟᱵᱷ ᱫᱚ ᱢᱮᱱᱟᱜᱼᱟ᱾
ᱦᱮᱸ ᱟᱹᱞᱤᱧ ᱦᱚᱞᱤᱧ ᱧᱮᱞ ᱟᱠᱟᱫ ᱜᱮᱭᱟᱜ ᱠᱷᱟᱱ ᱜᱚᱡ ᱠᱟᱛᱮ ᱜᱮ ᱡᱟᱦᱟᱸ ᱫᱚ ᱡᱟᱹᱥᱛᱤ ᱫᱟᱢ ᱧᱟᱢᱚᱜ ᱜᱮᱭᱟ, ᱟᱹᱵᱤᱱ ᱫᱚ ᱠᱷᱟᱱ ᱚᱱᱟ ᱫᱚ ᱤᱭᱟᱹ ᱫᱚ ᱞᱚᱥ ᱫᱚ ᱵᱟᱝ ᱪᱟᱞᱟᱜ ᱛᱟᱵᱤᱱᱟ ᱥᱟᱶᱛᱮ ᱟᱹᱵᱤᱱ ᱫᱚ ᱚᱱᱟ ᱡᱟᱦᱟᱸ ᱵᱚᱦᱚᱜ ᱠᱚᱦᱚᱸ ᱟᱹᱵᱤᱱ ᱫᱚ ᱚᱱᱟ ᱫᱚ ᱛᱟᱦᱮᱱ ᱠᱟᱱ ᱛᱟᱵᱤᱱ ᱜᱮᱭᱟ ᱚᱱᱟ ᱫᱚ, ᱚᱱᱟ ᱵᱚᱦᱚᱜ ᱟᱨ ᱵᱟᱠ ᱵᱟᱝ ᱵᱤᱱ ᱟᱠᱷᱨᱤᱧᱟ ᱥᱮ?
ᱵᱟᱝ ᱵᱟᱝ ᱚᱱᱟ ᱫᱚ ᱢᱟᱱᱮ, ᱚᱲᱟᱜ ᱠᱚᱨᱮ ᱡᱚᱢ ᱵᱟᱲᱟ ᱦᱩᱭᱩᱜᱼᱟ ᱟᱨ ᱟᱹᱛᱳ ᱠᱚᱨᱮᱱ ᱢᱮᱱᱟᱜ ᱠᱚᱣᱟ ᱩᱱᱠᱩ ᱦᱚᱸᱠᱚ ᱟᱥᱚᱜ ᱜᱮᱭᱟ ᱡᱮ ᱥᱩᱠᱨᱤ ᱜᱚᱡ ᱠᱮᱫᱮᱭᱟᱭ ᱛᱟᱦᱚᱞᱮ ᱵᱚᱦᱚᱜ ᱵᱷᱟᱹᱡᱤ ᱡᱚᱢ ᱫᱚ ᱧᱟᱢᱚᱜ ᱜᱮᱭᱟ ᱾
ᱦᱮᱸ ᱾ ᱚᱱᱟ ᱦᱚᱸ ᱟᱹᱰᱤ ᱱᱟᱯᱟᱭᱟᱜ ᱠᱟᱱᱟ ᱚᱱᱟ ᱫᱚ ᱴᱷᱟᱭ ᱠᱚ ᱟᱨᱦᱚᱸ ᱡᱟᱦᱟᱸᱭ ᱠᱚ ᱡᱟᱹᱥᱛᱤ ᱠᱟᱭᱛᱮ ᱟᱜ ᱠᱷᱟᱱ ᱡᱚᱛᱚ ᱦᱚᱲ ᱜᱮᱠᱚ ᱦᱤᱡᱩᱜ ᱜᱮᱭᱟ ᱛᱚ ᱥᱩᱠᱨᱤ ᱠᱚᱵᱤᱱ ᱜᱚᱡ ᱠᱚ ᱜᱮᱭᱟ ᱡᱩᱫᱤ ᱦᱟᱸᱜ ᱟᱪᱪᱷᱟ, ᱟᱛᱳ ᱨᱮᱱ ᱫᱚ ᱟᱹᱰᱤ ᱦᱚᱲ ᱜᱮᱠᱚ ᱦᱤᱡᱩᱜ ᱜᱮᱭᱟ ᱡᱟᱦᱟᱸᱭ ᱠᱚ ᱡᱤᱞ ᱠᱚᱦᱚᱸ ᱠᱚ ᱦᱟᱛᱟᱣ ᱜᱮᱭᱟ ᱛᱚ ᱩᱱᱠᱩ ᱫᱚᱠᱚ ᱦᱤᱡᱩᱜ ᱜᱮᱭᱟ᱾ ᱥᱟᱶᱛᱮ ᱟᱨᱦᱚᱸ ᱟᱹᱰᱤ ᱦᱚᱲ ᱜᱮᱠᱚ ᱦᱤᱡᱩᱜ ᱜᱮᱭᱟ ᱜᱚᱲᱚᱣ ᱟᱵᱤᱱᱟ ᱠᱚ ᱡᱤᱞ ᱜᱮᱫ ᱠᱚ
ᱮᱠᱫᱚᱢ ᱮᱠᱫᱚᱢ,
ᱡᱚᱦᱟᱨ ᱜᱮ ᱦᱮᱞᱳ ᱾
ᱦᱮᱸ ᱾
ᱟᱫᱚ ᱛᱟᱦᱚᱞᱮ ᱜᱚᱝᱠᱮ ᱦᱟᱸᱜ ᱠᱷᱟᱱ ᱟᱞᱟᱝ ᱟᱜ ᱚᱠᱛᱚ ᱫᱚ ᱱᱚᱜᱼᱚᱭ
ᱦᱮᱸ ᱟᱞᱟᱝ ᱟᱜ ᱥᱩᱢᱚᱭ ᱫᱚ ᱚᱠᱛᱚ ᱦᱚᱸ ᱪᱟᱵᱟ ᱫᱚ ᱪᱟᱵᱟ ᱦᱮᱡ ᱜᱚᱫ ᱟᱠᱟᱱᱟ᱾
ᱛᱟᱦᱚᱞᱮ ᱦᱟᱸᱜ ᱠᱷᱟᱱ ᱢᱟ ᱛᱟᱦᱚᱞᱮ ᱱᱚᱝᱠᱟ ᱜᱮ᱾
ᱦᱮᱸ ᱢᱟ ᱛᱟᱦᱚᱞᱮ ᱴᱷᱤᱠ ᱜᱮᱭᱟ᱾
ᱦᱮᱸ ᱥᱟᱹᱜᱩᱱ ᱧᱤᱫᱟᱹ ᱛᱟᱦᱚᱞᱮ ᱦᱮᱸ
ᱦᱮ ᱢᱟ ᱥᱟᱹᱜᱩᱱ ᱧᱤᱫᱟᱹ ᱾
ᱦᱮ ᱛᱚ,